ᱦᱮᱸ ᱜᱚᱝᱠᱮ ᱟᱸᱡᱚᱢᱮᱜᱼᱟ ᱞᱤᱧ᱾
ᱚ ᱪᱮᱜ ᱠᱚᱵᱤᱱ ᱪᱤᱠᱟᱹ ᱵᱟᱲᱟᱭᱮᱜᱼᱟ?
ᱟᱪᱪᱷᱟ ᱱᱤᱛᱚᱜ ᱢᱟ ᱪᱮᱜ ᱦᱚᱸ ᱵᱟᱝᱞᱤᱧ ᱪᱤᱠᱟᱹᱭᱫᱟ ᱮᱢᱱᱤ ᱢᱟᱱᱮ ᱨᱟᱥᱛᱟ ᱨᱮᱜᱮ ᱢᱮᱱᱟᱜ ᱟᱠᱟᱜ ᱞᱤᱧᱟᱹ ᱫᱟᱬᱟ ᱵᱟᱲᱟ ᱦᱩᱭᱩᱜ ᱠᱟᱱᱟ ᱠᱟᱹᱴᱤᱡ᱾
ᱟᱪᱪᱷᱟ ᱱᱟᱯᱟᱭ ᱜᱮ᱾ ᱥᱟ ᱜᱚᱝᱠᱮ ᱡᱟᱦᱟᱸᱱᱟᱜ ᱴᱚᱯᱤᱠ ᱛᱮ
ᱢᱟᱱᱮ ᱵᱮᱠᱜᱨᱟᱣᱩᱱᱰ ᱴᱟᱜ ᱠᱟᱹᱴᱤᱡ ᱵᱟᱹᱲᱛᱤ ᱧᱚᱜ ᱥᱟᱰᱮᱜ ᱠᱟᱱᱟ ᱟᱨ
ᱟᱹᱞᱤᱧᱟᱜ ᱟᱹᱞᱤᱧᱟᱜ?
ᱦᱳᱭ
ᱦᱳᱭ ᱮ ᱟᱭᱛᱚ ᱱᱚᱛᱮ ᱥᱮᱨᱚᱠᱚᱢ ᱫᱚ ᱡᱟᱦᱟᱱᱟᱜ ᱫᱚ ᱵᱟᱱᱩᱜ ᱚᱠᱚᱣᱟ ᱥᱳᱨ ᱠᱚᱨᱮ ᱫᱚ ᱡᱟᱦᱟᱸᱭ ᱠᱚᱫᱚ᱾ ᱚᱱᱟ ᱦᱚᱭ ᱴᱟᱜ ᱜᱮ ᱡᱟ ᱥᱟᱰᱮ ᱠᱟᱱᱟ ᱟᱨ
ᱟᱞᱤᱧ ᱦᱚᱸ ᱨᱟᱥᱛᱟ ᱨᱮᱜᱮ ᱠᱟᱹᱴᱤᱡ ᱞᱤᱧ ᱛᱟᱲᱟᱢ ᱵᱟᱲᱟᱭᱮᱜᱼᱟ᱾
ᱦᱩᱸ
ᱱᱤᱛᱚᱜ ᱱᱤᱛᱚᱜ ᱟᱸᱡᱚᱢᱚᱜ ᱠᱟᱱ ᱜᱮᱭᱟ ᱥᱮ?
ᱵᱟᱝ ᱜᱚᱝᱠᱮ ᱱᱤᱛᱚᱜ ᱢᱟ ᱵᱟᱝ ᱟᱸᱡᱚᱢᱚᱜ ᱠᱟᱱᱟ᱾
ᱟᱪᱪᱷᱟ ᱾
ᱟᱪᱪᱷᱟ ᱜᱚᱝᱠᱮ ᱴᱟ ᱟᱵᱤᱧ ᱪᱮᱹ ᱦᱳᱭ ᱟᱹᱵᱤᱱ ᱜᱮ ᱠᱟᱹᱴᱤᱡ ᱞᱮᱥ ᱥᱚᱫᱚᱨ ᱵᱤᱱ ᱥᱮ ᱟᱞᱤᱧ ᱢᱟ ᱵᱟᱝᱞᱤᱧ ᱫᱤᱥᱟᱹ ᱦᱟᱛᱟᱲ ᱫᱟ ᱱᱤᱛᱚᱜ ᱢᱟ᱾
ᱟᱪᱪᱷᱟ ᱟᱪᱷᱟ ᱟᱞᱤᱧ ᱞᱤᱧ ᱞᱟᱹᱭᱮᱜ ᱛᱟᱦᱮᱸᱜᱼᱟ ᱡᱟᱦᱟᱱᱟᱜ ᱵᱤᱨ ᱤ ᱵᱤᱨ ᱥᱚᱢᱟᱱᱫᱮ ᱠᱟᱹᱴᱤᱡ ᱵᱤᱱ ᱜᱟᱨᱢᱟᱣ ᱞᱮᱠᱷᱟᱱ ᱵᱷᱟᱜᱤ ᱠᱚᱜᱼᱟ ᱵᱤᱨ ᱵᱩᱨᱩ
ᱪᱷᱟ ᱦᱮᱸ ᱚᱱᱟ ᱢᱟ ᱴᱷᱤᱠ ᱜᱤ᱾ ᱟᱪᱪᱷᱟ ᱱᱤᱛᱚᱜ ᱟᱵᱮᱱ ᱛᱮ ᱢᱟᱱᱮ ᱪᱮᱜ ᱞᱮᱠᱟᱱ ᱡᱟᱭᱜᱟ ᱨᱮᱵᱤᱱ ᱵᱚᱥᱚᱵᱟᱥ ᱫᱟ ᱟᱵᱤᱱ?
ᱟᱪᱪᱷᱟ ᱟᱞᱤᱧ ᱟᱞᱤᱧ ᱫᱚ ᱦᱩᱭᱳᱜ ᱠᱟᱱᱟ ᱟᱞᱤᱧᱟᱜ ᱟᱛᱳ ᱥᱩᱨ ᱠᱚᱨᱮ ᱫᱚ ᱥᱮᱨᱚᱠᱚᱢ ᱵᱤᱨ ᱠᱚᱫᱚ ᱵᱟᱹᱱᱩᱜᱼᱟ ᱛᱚ ᱟᱺᱥ ᱦᱟᱺᱜᱤᱧ ᱨᱮᱜᱮ ᱢᱮᱱᱟᱜᱼᱟ ᱟᱨ
ᱟᱯᱮ ᱚᱸᱰᱮ ᱠᱷᱚᱱᱟᱜ ᱵᱤᱨ ᱫᱚ ᱛᱟᱦᱞᱮ ᱛᱤᱱᱟᱹᱜ ᱥᱟᱺᱜᱤᱧ?
ᱟᱞᱮ ᱢᱟ ᱥᱩᱨ ᱜᱮ ᱛᱟᱞᱮᱭᱟ ᱢᱟᱱᱮ ᱚᱲᱟᱜ ᱠᱷᱚᱱᱟᱜ ᱛᱳᱫ ᱥᱟᱶᱛᱮ ᱵᱤᱨ ᱜᱮ ᱧᱟᱢᱚᱜ᱾ ᱯᱟᱱᱟ ᱮᱠᱷᱚᱱ ᱫᱚ
ᱚ ᱛᱟᱦᱞᱮ ᱟᱹᱰᱤ ᱥᱳᱨᱜᱮ ᱨᱮ ᱥᱳᱨ ᱨᱮᱜᱮ᱾
ᱦᱮᱸ ᱦᱮᱸ
ᱚᱱᱟᱜᱮ ᱵᱤᱨ ᱥᱟᱠᱟᱢ ᱠᱚ ᱛᱟᱦᱮᱸ ᱞᱮᱱᱠᱷᱟᱱ ᱟᱹᱰᱤ ᱱᱟᱯᱟᱭᱚᱜᱼᱟ ᱪᱟᱜ ᱵᱟᱝ ᱥᱮ ᱱᱤᱛᱚᱜ ᱵᱤᱨ ᱠᱚ ᱫᱟᱨᱮ ᱠᱚ ᱢᱟᱜᱮᱜ ᱛᱮᱠᱚ ᱦᱤᱛᱚᱜ ᱢᱟᱱᱢᱤ ᱤ-ᱨᱮ ᱥᱟᱥᱱᱤᱥᱥᱟᱥ ᱠᱚ ᱠᱚᱥᱴᱚᱜ ᱠᱟᱱᱟ ᱟᱵᱚ ᱜᱮᱵᱚ ᱠᱚᱥᱴᱚᱜ ᱠᱟᱱᱟ ᱚᱱᱟ ᱠᱚᱫᱚ ᱛᱟᱦᱮᱸ ᱫᱚ ᱟᱹᱰᱤ ᱞᱟᱠᱛᱤ ᱠᱟᱱ ᱜᱮᱭᱟ᱾ ᱠᱤᱪᱷᱩ ᱠᱤᱪᱷᱩ ᱡᱟᱭᱜᱟ ᱨᱮ ᱫᱚ ᱢᱟᱱᱮ ᱫᱟᱨᱮ ᱠᱚᱠᱚ ᱤᱡᱟᱹᱭᱫᱟ ᱥᱮ ᱢᱟᱜ ᱜᱤᱰᱤ ᱠᱟᱜ ᱠᱟᱱᱟ ᱠᱚ᱾
ᱦᱮᱸ ᱜᱚᱝᱠᱮ ᱚᱝᱠᱟ ᱢᱟ ᱟᱹᱰᱤ ᱡᱟᱭᱜᱟ ᱨᱮᱜᱮ ᱧᱮᱞᱚᱜ ᱠᱟᱱ ᱜᱮᱭᱟ᱾
ᱦᱳᱭ ᱦᱳᱭ᱾ ᱟᱫᱚ ᱚᱱᱟ ᱜᱮᱞᱤᱧ ᱞᱟᱹᱭᱮᱜᱼᱟ ᱚᱱᱟ ᱠᱚᱫᱚ ᱛᱟᱦᱮᱸ ᱢᱟᱱᱮ ᱟᱵᱚᱣᱟᱜ ᱥᱟᱥ ᱱᱤᱥᱥᱟᱥ ᱠᱚ ᱦᱟᱛᱟᱣ ᱛᱮ ᱟᱹᱰᱤ ᱥᱩᱵᱤᱫᱟᱜᱼᱟ ᱢᱟᱱᱢᱤ ᱠᱚᱦᱚᱸ ᱠᱚ ᱵᱟᱧᱪᱟᱜᱼᱟ᱾
ᱚᱱᱟ ᱢᱟ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱜᱼᱟ ᱜᱚᱝᱠᱮ᱾ ᱡᱟᱦᱟᱸ ᱞᱮᱠᱟ ᱵᱚᱱ ᱧᱮᱞ ᱧᱟᱢᱫᱟ ᱢᱟᱱᱮ ᱮᱠᱷᱚᱱ ᱫᱤᱠ ᱫᱤᱭᱮ ᱫᱚ ᱢᱟᱱᱮ ᱫᱟᱨᱮ ᱜᱮᱫ ᱜᱮ ᱠᱟᱹᱴᱤᱡ ᱵᱟᱹᱲᱛᱤ ᱤᱭᱩ
ᱵᱟᱴᱛᱤ ᱟᱹᱰᱤ ᱦᱚ ᱟᱰᱤᱴᱟᱜ ᱜᱮ ᱡᱟᱥᱛᱤ ᱥᱟᱦᱟᱱ ᱥᱟᱠᱟᱢ ᱠᱷᱚᱱᱟᱜ ᱫᱟᱨᱮ ᱜᱮ ᱚᱱᱟ ᱡᱤᱣᱤᱫ ᱫᱟᱨᱮ ᱜᱮᱠᱚ ᱢᱟᱜ ᱡᱟᱥᱛᱤᱭᱫᱟ᱾
ᱦᱮᱸ ᱡᱮᱢᱚᱱ ᱠᱤ ᱟᱫᱚ ᱟᱛᱳ ᱨᱮᱱ ᱦᱚᱲᱢᱟᱭ ᱮᱠᱤ ᱨᱚᱠᱚᱢ ᱡᱟᱦᱟᱱᱟᱜ ᱮᱢᱚᱱ ᱠᱤ ᱢᱮᱨᱚᱢ ᱦᱚᱸ ᱟᱛᱤᱧ ᱦᱚᱸ ᱵᱟᱝ ᱠᱚ ᱤᱫᱤᱭᱮᱜ ᱠᱚᱣᱟ ᱢᱟᱱᱮ ᱯᱟᱞᱟ ᱠᱚᱦᱚ ᱚᱱᱟ ᱢᱟᱜ ᱠᱟᱛᱮᱜ ᱠᱚ ᱟᱜᱩᱭᱫᱟ ᱟᱨᱠᱤ ᱚᱲᱟᱜ ᱥᱮᱱᱛᱮ᱾
ᱦᱳᱭ ᱚᱱᱟ ᱠᱚᱜᱮ ᱠᱚ ᱡᱚᱢ ᱪᱚᱭᱮᱫ ᱠᱚᱣᱟ᱾
ᱦᱮᱸ᱾ ᱢᱮᱱᱠᱷᱟᱱ ᱚᱱᱟ ᱡᱩᱫᱤ ᱛᱟᱦᱮᱸ ᱠᱚᱜ-ᱟ ᱚᱱᱟ ᱛᱟᱦᱮᱸ ᱞᱮᱱᱠᱷᱟᱱ ᱠᱤ ᱟᱨ ᱢᱮᱨᱚᱢ ᱰᱟᱝᱨᱤ ᱦᱳᱭ ᱡᱚᱢ ᱛᱮᱠᱚ ᱚᱵᱷᱟᱵᱽ ᱠᱚᱜ-ᱟ ᱠᱤ?
ᱵᱟᱝᱟ ᱵᱟᱝ ᱵᱟᱠᱚ ᱚᱵᱷᱟᱯ ᱠᱚᱜᱼᱟ᱾
ᱛᱟᱦᱚᱞᱮ ᱢᱮᱨᱚᱢ ᱰᱟᱝᱨᱤ ᱢᱤᱫ ᱫᱷᱟᱣ ᱞᱟᱹᱜᱤᱫ ᱡᱩᱫᱤ ᱵᱤᱨ ᱥᱮᱫ ᱤᱫᱤ ᱜᱟᱱᱚᱜ ᱩᱱᱠᱩᱣᱟᱜ ᱢᱟ ᱞᱟᱡ ᱦᱚᱸ ᱵᱤ ᱦᱤᱡᱩᱜᱼᱟ ᱟᱨ ᱮᱢᱱᱤᱛᱮ ᱫᱟᱨᱮ ᱦᱚᱸ ᱜᱮ ᱵᱟᱧᱪᱟᱜᱼᱟ ᱟᱨᱠᱤ᱾
ᱫᱟᱨᱮ ᱦᱚᱸ ᱵᱟᱧᱪᱟᱜᱼᱟ, ᱚᱱᱟ ᱥᱟᱶᱛᱮ ᱢᱟᱹᱱᱢᱤ ᱠᱚᱦᱚᱸ ᱠᱤᱪᱷᱩ ᱥᱟᱥ ᱱᱤᱥᱥᱟᱹᱥ ᱧᱟᱢ ᱟᱠᱚ᱾
ᱦᱮᱸ᱾ ᱟᱫᱚ ᱜᱚᱝᱠᱮ ᱡᱮᱢᱚᱱ ᱠᱤᱛ ᱛᱟᱦᱚᱞᱮ ᱢᱟᱱᱮ ᱫᱟᱨᱮ ᱠᱚ ᱥᱮᱨᱚᱠᱚᱢ ᱟᱯᱮ ᱥᱮᱫ ᱨᱮ ᱪᱮᱫ ᱞᱮᱠᱟ ᱢᱮᱱᱟᱜ ᱟᱠᱟᱜ-ᱟ?
ᱟᱞᱮ ᱥᱮᱫ ᱨᱮᱫᱚ ᱟᱞᱮ ᱫᱚ ᱦᱩᱭᱩᱜ ᱠᱟᱱᱟ ᱥᱮᱨᱚᱠᱚᱢ ᱥᱩᱨ ᱠᱚᱨᱮ ᱫᱚ ᱵᱤᱨ ᱵᱟᱹᱱᱩᱜᱼᱟ ᱛᱚ ᱟᱹᱛᱳ ᱠᱚᱨᱮ ᱜᱮ ᱢᱮᱱᱟᱜᱼᱟ, ᱫᱟᱨᱮ ᱠᱚᱜᱮ ᱢᱮᱱᱟᱜᱼᱟ᱾
ᱮᱸ᱾
ᱩᱸ ᱩᱸ ᱥᱟᱱᱟᱢ ᱢᱟᱨᱟᱝ ᱢᱟᱨᱟᱝ ᱫᱟᱨᱮ ᱠᱚᱜᱮ ᱢᱮᱱᱟᱜᱼᱟ᱾
ᱚ᱾
ᱢᱚᱴᱟᱢᱩᱴᱤ ᱫᱟᱨᱮ ᱠᱚᱫᱚ ᱱᱟᱯᱟᱭ ᱜᱮ ᱢᱮᱱᱟᱜᱼᱟ, ᱟᱫᱚ ᱵᱤᱨ ᱠᱚᱫᱚ ᱥᱩᱨ ᱠᱚ ᱫᱚ ᱵᱟᱹᱱ ᱟᱹᱱᱤᱡ ᱛᱚ ᱚᱱᱟ ᱠᱷᱟᱹᱛᱤᱨ ᱠᱟᱹᱴᱤᱡ ᱞᱤᱧ ᱵᱟᱲᱟᱭ ᱧᱚᱜ ᱠᱮᱫᱼᱟ ᱟᱨᱠᱤ ᱟᱯᱮ ᱥᱮᱫ᱾ ᱚᱱᱟ ᱠᱚ ᱛᱟᱦᱮᱸ ᱫᱚ ᱞᱟᱹᱠᱛᱤ ᱱᱟᱯᱟᱭ ᱠᱚᱜᱼᱟ᱾
ᱦᱮᱸ᱾
ᱟᱫᱚ ᱛᱚᱵᱩ ᱨᱚᱦᱚᱭ ᱦᱩᱭ ᱟᱠᱟᱱᱟ ᱵᱟᱲᱜᱮ ᱠᱚᱨᱮ ᱫᱚ ᱨᱚᱦᱚᱭ ᱦᱩᱭ ᱟᱠᱟᱱᱟ ᱚᱱᱟ ᱵᱟᱜᱟᱱ ᱫᱟᱨᱮ ᱠᱚᱫᱚ᱾
ᱦᱮᱸ᱾
ᱢᱟᱨᱮ ᱵᱟᱜᱟᱱ ᱫᱟᱨᱮ ᱠᱚ ᱨᱚᱦᱚᱭ ᱵᱟᱲᱟ ᱦᱩᱭ ᱟᱠᱟᱱᱟ᱾ ᱠᱤᱪᱷᱩ ᱡᱟᱭᱜᱟ ᱨᱮ, ᱟᱞᱮ ᱟᱞᱮᱭᱟᱜ ᱵᱟᱲᱜᱮ ᱠᱚᱨᱮ ᱜᱮ᱾
ᱦᱳᱭ, ᱚᱱᱟ ᱢᱟ ᱨᱚᱦᱚᱭ ᱞᱟᱹᱠᱛᱤ ᱜᱮ ᱠᱟᱱᱟ ᱢᱟᱱᱮ ᱚᱲᱟᱜ ᱥᱩᱨ ᱨᱮ ᱡᱩᱫᱤ ᱫᱟᱨᱮ ᱩᱢᱩᱞ ᱦᱚᱸ ᱵᱟᱝ ᱛᱟᱦᱮᱱᱟ ᱥᱮ ᱢᱟᱱᱮ ᱫᱷᱚᱨᱚᱱ ᱫᱤᱱ ᱟᱹᱰᱤ ᱠᱚᱥᱴᱚᱠᱚᱨ
ᱟᱹᱰᱤ ᱟᱹᱰᱤ ᱠᱚᱥᱴᱚ ᱦᱳᱭ ᱦᱳᱭ ᱦᱳᱭ᱾ ᱟᱨ ᱫᱟᱨᱮ ᱠᱚ ᱛᱟᱦᱮᱸ ᱢᱟᱱᱮ ᱫᱟᱨᱮ, ᱦᱳᱭ ᱫᱟᱨᱮ ᱞᱟᱛᱟᱨ ᱩᱢᱩᱞ ᱠᱚᱦᱚᱸ ᱟᱹᱰᱤ ᱱᱟᱯᱟᱭᱚᱜᱼᱟ᱾ ᱢᱤᱫᱴᱟᱝ ᱦᱚᱲ ᱡᱩᱫᱤ ᱥᱤᱛᱩᱝ ᱨᱮ ᱫᱟᱬᱟᱱᱟ ᱥᱟᱨᱟ ᱫᱤᱱ ᱢᱤᱫ ᱜᱷᱟᱹᱲᱤᱡ ᱡᱩᱫᱤ ᱫᱩᱲᱩᱵ ᱟᱭ ᱥᱮ ᱚᱱᱟ ᱞᱟᱛᱟᱨ ᱨᱮ ᱟᱹᱰᱤ ᱢᱟᱱᱮ ᱟᱹᱰᱤ ᱩᱢᱩᱞ ᱨᱮᱱᱟᱜ ᱦᱚᱲᱢᱚᱴᱟᱜ ᱜᱮ ᱵᱷᱟᱜᱮᱭ ᱵᱩᱡᱷᱟᱹᱣᱟ᱾
ᱦᱳᱭ᱾ ᱢᱮᱱᱠᱷᱟᱱ ᱢᱟᱱᱮ ᱡᱟᱦᱟᱸ ᱞᱮᱠᱟ ᱛᱮᱵᱚᱱ ᱧᱮᱞ ᱧᱟᱢ ᱮᱫᱟ ᱢᱟᱱᱮ ᱵᱟᱲᱮ ᱫᱟᱨᱮ ᱨᱮᱢᱟ ᱡᱟᱹᱥᱛᱤ ᱛᱤ ᱢᱟᱱᱮ ᱞᱟᱸᱜᱟ ᱨᱮᱱᱟᱜ ᱤᱭᱟᱹᱴᱟᱜ ᱵᱮᱥᱤ ᱠᱟᱴᱟᱜ ᱠᱟᱱᱟ ᱡᱟᱦᱟᱸ ᱞᱮᱠᱟ ᱟᱵᱚ ᱵᱚᱱ ᱧᱮᱞ ᱧᱟᱢ ᱫᱟ᱾
ᱦᱳᱭ ᱦᱳᱭ᱾
ᱟᱪᱪᱷᱟ ᱜᱚᱝᱠᱮ ᱛᱟᱦᱚᱞᱮ ᱟᱯᱮ ᱥᱮᱫ ᱢᱟ ᱵᱟᱲᱮ ᱫᱟᱨᱮ ᱠᱚᱦᱚᱸ ᱢᱮᱱᱟᱜ?
ᱦᱚᱸ ᱦᱚᱸ ᱵᱟᱲᱮ ᱫᱟᱨᱮ ᱫᱚ ᱢᱮᱱᱟᱜᱼᱟ ᱱᱚᱛᱮ ᱫᱚ ᱟᱞᱮ ᱥᱮᱫ ᱦᱚᱸ ᱵᱟᱲᱮ ᱫᱟᱨᱮ ᱠᱚᱫᱚ ᱢᱮᱱᱟᱜᱼᱟ ᱦᱮᱸᱥᱟᱜ ᱫᱟᱨᱮ ᱦᱚᱸ᱾
ᱚ ᱚᱱᱟᱢᱟ ᱱᱟᱯᱟᱭ ᱠᱟᱛᱷᱟ ᱠᱟᱱ᱾
ᱟᱪᱪᱷᱟ ᱜᱚᱝᱠᱮ ᱟᱹᱵᱤᱱ ᱢᱟᱱᱮ ᱚᱱᱟ ᱞᱤᱭᱮ ᱡᱟᱦᱟᱱᱟᱜ ᱠᱤᱪᱷᱩ ᱞᱤᱧ ᱠᱩᱞᱤᱭᱮᱫ ᱵᱤᱱᱟ᱾ ᱠᱟᱹᱴᱤᱡ ᱡᱩᱫᱤ ᱵᱮᱱ ᱵᱟᱲᱟᱭ ᱛᱤᱭᱳᱜ ᱠᱟᱜ ᱠᱷᱟᱱ ᱵᱤᱱ ᱞᱟᱹᱭᱟ ᱟᱪᱪᱷᱟ ᱜᱚᱝᱠᱮ ᱟᱹᱵᱤᱱ ᱵᱟᱲᱮ ᱫᱟᱨᱮ ᱠᱤ ᱚᱱᱟ ᱨᱚᱦᱚᱭ ᱵᱟᱝ ᱥᱮ ᱚᱱᱟ ᱨᱮᱱᱟᱜ ᱵᱚᱭᱮᱥ ᱠᱚ ᱡᱩᱫᱤ ᱠᱟᱹᱴᱤᱡ ᱵᱤᱱ ᱞᱟᱹᱭ ᱠᱤᱞᱤᱧᱟ ᱟᱹᱵᱤᱱ ᱡᱩᱫᱤ ᱵᱤᱱ ᱧᱮᱞ ᱛᱤᱭᱟᱹᱜ ᱠᱟᱜ ᱠᱷᱟᱱ ᱚᱱᱟ ᱡᱤᱱᱤᱥᱴᱟᱜ ᱠᱚᱨᱟᱣ ᱥᱩᱢᱚᱭ᱾
ᱚ ᱟᱹᱞᱤᱧ ᱢᱟ ᱥᱮᱨᱚᱠᱚᱢ ᱵᱟᱹᱞᱤᱧ ᱧᱮᱞ ᱛᱤᱭᱩᱜ ᱟᱠᱟᱫ-ᱟ ᱱᱟᱦᱟᱜ᱾ ᱚᱱᱟ ᱫᱚ ᱥᱮᱬᱟ ᱠᱟᱛᱮᱜ ᱜᱮᱞᱤᱧ ᱧᱮᱞ ᱟᱠᱟᱜ-ᱟ ᱟᱨ ᱟᱹᱞᱤᱧ ᱡᱚᱛᱚ ᱴᱟᱜ ᱞᱤᱧ ᱢᱟᱨᱟᱝ ᱠᱟᱱᱟ ᱫᱟᱨᱮ ᱠᱚᱦᱚᱸ ᱥᱮᱨᱚᱠᱚᱢ ᱢᱟᱨᱟᱝ ᱠᱟᱛᱮ ᱜᱮᱞᱤᱧ ᱧᱮᱞ ᱠᱟᱜ-ᱟ ᱢᱟᱱᱮ ᱞᱟ ᱞᱟᱛᱟᱨ ᱠᱷᱚᱱᱟᱜ ᱫᱚ ᱵᱟᱹᱞᱤᱧ ᱧᱮᱞ ᱛᱤᱭᱳᱜ ᱟᱠᱟᱜ-ᱟ᱾
ᱚ ᱢᱟᱱᱮ ᱨᱚᱦᱚᱭ ᱠᱷᱚᱱᱟᱜ ᱫᱚ ᱮ
ᱫᱚ ᱵᱟᱹᱞᱤᱧ ᱧᱮᱞ ᱟᱠᱟᱫᱟ ᱦᱳᱭ ᱦᱳᱭ᱾
ᱚᱻ
ᱟᱹᱞᱤᱧ ᱫᱚ ᱥᱮᱬᱟ ᱠᱷᱚᱱᱟᱜ ᱜᱮ ᱫᱟᱨᱮ ᱠᱚᱫᱚ ᱢᱮᱱᱟᱜ-ᱟ᱾ ᱟᱹᱛᱩ ᱨᱮᱫᱚ ᱢᱮᱱᱟᱜ ᱜᱮᱭᱟ ᱢᱤᱫᱴᱟᱝ ᱵᱟᱨᱭᱟ ᱫᱟᱨᱮ ᱫᱚ ᱵᱟᱲᱮ ᱫᱟᱨᱮ ᱫᱚ᱾ ᱟᱫᱚ ᱚᱱᱟ ᱫᱚ ᱠᱟᱹᱴᱤᱡ ᱠᱷᱚᱱᱟᱜ ᱫᱚ ᱵᱟᱹᱞᱤᱧ ᱧᱮᱞ ᱠᱟᱜ-ᱟ ᱢᱤᱫᱴᱟᱝ ᱡᱟᱹᱥᱛᱤ ᱟᱹᱞᱤᱧ ᱡᱚᱠᱷᱚᱱ ᱞᱤᱧ ᱢᱟᱨᱟᱝ ᱠᱟᱱᱟ ᱛᱚᱠᱷᱚᱱ ᱠᱷᱚᱱᱟᱜ ᱜᱮ ᱫᱟᱨᱮ ᱦᱚᱸᱢᱟ ᱥᱮᱬᱟ ᱜᱮ ᱢᱮᱱᱟᱜ ᱜᱮᱭᱟ᱾ ᱮᱠᱷᱚᱱᱳ ᱟᱹᱰᱤ ᱢᱟᱨᱟᱝ ᱟᱹᱰᱤ ᱢᱟᱨᱟᱝ ᱫᱟᱨᱮ ᱢᱮᱱᱟᱜ-ᱟ ᱟᱛᱩ ᱨᱮ᱾
ᱮᱸ ᱟᱪᱪᱷᱟ ᱜᱚᱝᱠᱮ ᱢᱟᱱᱮ ᱦᱮᱸ ᱤᱧ ᱞᱟᱹᱭ ᱪᱚᱭᱫᱟ ᱚᱱᱟ ᱫᱟᱨᱮ ᱨᱮ ᱥᱮ ᱵᱟᱲᱮ ᱫᱟᱨᱮ ᱥᱮ ᱡᱟᱦᱟᱸᱱᱟᱜ ᱵᱤᱱ ᱞᱟᱹᱭ ᱠᱮᱜ-ᱟ ᱢᱟᱱᱮ ᱚᱱᱟ ᱫᱟᱨᱮ ᱨᱮ ᱪᱮᱫ ᱞᱮᱠᱟ ᱢᱟᱱᱮ ᱯᱷᱚᱞᱚᱱ ᱡᱟᱹᱛᱤᱭᱚ ᱫᱟᱨᱮ ᱠᱟᱱᱟ ᱵᱟᱲᱮ ᱵᱤᱞᱤ ᱠᱚ ᱡᱚᱜ ᱜᱮᱭᱟ? ᱡᱮᱢᱚᱱ ᱠᱤ ᱪᱮᱬᱮ ᱠᱚᱣᱟᱜ ᱩᱯᱚᱠᱟᱨᱤᱛᱟ ᱱᱟᱱᱟᱱ ᱨᱚᱠᱚᱢ ᱫᱤᱥᱟᱹᱜ ᱜᱮᱭᱟ᱾
ᱦᱳᱭ ᱦᱳᱭ ᱵᱟᱲᱮ ᱫᱟᱨᱮ ᱫᱚ ᱵᱟᱲᱮ ᱡᱚᱜ ᱜᱮᱭᱟ ᱵᱟᱲᱮ ᱦᱮᱸ᱾
ᱦᱮᱸ
ᱵᱟᱲᱮ ᱵᱟᱲᱮ ᱫᱷᱟᱨᱮ ᱵᱟᱲᱮ ᱦᱚᱸᱢ ᱦᱚᱸ ᱡᱚᱜ ᱜᱮᱭᱟ᱾ ᱴᱷᱤᱠ ᱜᱮᱭᱟ ᱟᱨ ᱪᱮᱬᱮ ᱠᱚᱦᱚᱸ ᱠᱚ ᱦᱮᱡ ᱠᱟᱛᱮᱜ ᱟᱢ ᱵᱟᱲᱮ ᱡᱚ ᱨᱮᱱᱟᱜ ᱡᱚ ᱠᱚ ᱪᱮᱯᱮᱡ ᱠᱟᱛᱮ ᱠᱚ ᱡᱚᱢ ᱤᱫᱤᱭᱟ᱾
ᱚᱢ ᱚᱱᱟ ᱢᱟ ᱟᱹᱰᱤ ᱱᱟᱯᱟᱭ ᱠᱟᱛᱷᱟ ᱠᱟᱱ ᱢᱟᱱᱮ ᱩᱯᱚᱠᱟᱨᱤᱛᱟ ᱡᱤᱱᱤᱥ ᱟᱨᱠᱤ᱾
ᱪᱮᱬᱮ ᱦᱚᱸ ᱵᱟᱧᱪᱟᱜ ᱠᱟᱱᱟᱭ ᱟᱨ ᱫᱟᱨᱮ ᱠᱷᱚᱱᱟᱜ ᱦᱚᱸ ᱠᱤᱪᱷᱩ ᱯᱷᱚᱞ ᱠᱚ ᱧᱟᱢᱚᱜ ᱠᱟᱱᱟ᱾ ᱟᱠᱚᱣᱟᱜ ᱢᱤᱫᱴᱟᱝ ᱠᱷᱟᱵᱟᱨ ᱢᱤᱫ ᱴᱟᱝ ᱠᱚ ᱧᱟᱢᱮᱜ-ᱟ ᱚᱸᱰᱮ ᱠᱷᱚᱱᱟᱜ᱾
ᱦᱮᱸ
ᱟᱨ ᱱᱚᱛᱮ ᱩᱢᱩᱜ ᱦᱚᱲᱟᱜ ᱦᱚᱸᱛᱚ ᱢᱤᱫᱴᱟᱝ ᱚᱸᱰᱮ ᱫᱩᱲᱩᱵ ᱠᱟᱛᱮ ᱠᱤᱪᱷᱩ ᱟᱨᱟᱢᱮᱜ ᱟᱠᱚ᱾
ᱦᱮᱸ
ᱟᱹᱰᱤᱴᱟᱜ ᱜᱮ ᱩᱯᱚᱠᱟᱨᱚᱜ ᱠᱟᱱᱟ ᱢᱚᱴᱟ ᱢᱩᱴᱤ ᱵᱟᱲᱮ ᱫᱟᱨᱮ ᱠᱷᱚᱱᱟᱜ᱾
ᱟᱪᱪᱷᱟ ᱜᱚᱝᱠᱮ ᱟᱯᱮ ᱥᱮᱫ ᱫᱚ ᱛᱟᱦᱞᱮ ᱪᱮᱫ ᱞᱮᱠᱟ ᱟᱲᱟᱜ ᱥᱟᱠᱟᱢ ᱠᱚ ᱪᱮᱫ ᱞᱮᱠᱟ ᱧᱟᱢᱚᱜ-ᱟ ᱱᱤᱭᱟᱹ ᱜᱷᱟᱹᱲᱤᱡ ᱫᱚ?
ᱟᱲᱟᱜ ᱥᱟᱠᱟᱢ ᱠᱚᱫᱚ ᱟᱞᱮ ᱱᱚᱛᱮ ᱫᱚ ᱱᱟᱦᱟᱜ ᱵᱟᱝ ᱧᱟᱢᱚᱜ ᱠᱟᱱᱟ᱾ ᱩᱝᱠᱩ ᱟᱹᱠᱷᱨᱤᱧ ᱵᱟᱞᱟ ᱜᱮᱠᱚ ᱟᱹᱜᱩᱭᱟ ᱩᱝᱠᱩ ᱚᱱᱟ ᱠᱷᱚᱱᱟᱜ ᱜᱮᱞᱮ ᱦᱟᱛᱟᱣ᱾ ᱛᱟ ᱵᱟᱲᱟᱭ ᱜᱮᱭᱟ᱾ ᱟᱞᱮ ᱥᱮᱜ ᱫᱚ ᱥᱮᱨᱚᱠᱚᱢ ᱪᱟᱥ ᱠᱚᱫᱚ ᱢᱟᱱᱮ ᱵᱟᱝ ᱦᱩᱭᱩᱜ ᱜᱮᱭᱟ ᱛᱚ ᱚᱱᱟ ᱵᱟᱹᱫᱽ ᱜᱮ ᱡᱟᱞᱮ ᱨᱚᱦᱚᱭ ᱜᱮᱭᱟ ᱚᱱᱟ ᱠᱷᱚᱱᱟᱜ ᱫᱚ ᱵᱤᱥᱤ ᱠᱤᱪᱷᱩ ᱵᱟᱞᱮ ᱪᱟᱥ ᱜᱮᱭᱟ ᱱᱚᱛᱮ ᱫᱚ᱾
ᱚᱸ ᱵᱟᱝ ᱜᱚᱝᱠᱮ ᱟᱹᱞᱤᱧ ᱡᱟᱦᱟᱸ ᱞᱤᱧ ᱞᱟᱹᱭ ᱫᱟ ᱡᱟᱦᱟᱸ ᱵᱟᱲᱜᱮ ᱨᱮ ᱟᱡ ᱛᱮ ᱫᱟᱨᱮᱜ-ᱟ ᱚᱱᱠᱟᱱᱟᱜ ᱟᱲᱟᱜ᱾ ᱦᱳᱭ ᱦᱳᱭ ᱦᱳᱭ ᱦᱳᱭ ᱦᱳᱭ
ᱵᱟᱲᱜᱮ ᱨᱮᱱᱟᱜ ᱟᱲᱟᱜ ᱠᱚ ᱫᱚ ᱚᱱᱮ ᱦᱳᱭᱳᱜ ᱜᱮᱭᱟ ᱵᱚᱞᱛᱮ ᱫᱚ ᱚᱠᱟ ᱟᱵᱚ ᱠᱚᱵᱚ ᱡᱚᱢ ᱜᱮᱭᱟ ᱚᱱᱟ ᱟᱲᱟᱜ᱾ ᱠᱚᱜᱮ ᱛᱟᱦᱮᱸᱱ ᱜᱮ ᱟᱫᱚ ᱟᱹᱞᱤᱧ ᱢᱟ ᱥᱮᱨᱚᱠᱚᱢ ᱡᱚᱛᱷᱚ ᱧᱩᱛᱩᱢ ᱠᱚᱫᱚ ᱵᱟᱹᱞᱤᱧ ᱵᱟᱲᱟᱭᱟ ᱦᱟᱸᱜ ᱚᱱᱟ ᱠᱷᱟᱹᱛᱤᱨ ᱨᱮ
ᱟᱪᱪᱷᱟ ᱴᱷᱤᱠ ᱜᱮᱭᱟ ᱜᱚᱝᱠᱮ ᱚᱱᱟ ᱞᱤᱭᱟᱹ ᱫᱚ ᱩᱱᱟᱹᱜ ᱫᱚ ᱵᱟᱝ ᱞᱟᱹᱭ ᱞᱮᱠᱷᱟᱱ ᱜᱮ ᱜᱟᱱᱚᱜ-ᱟ᱾ ᱟᱪᱪᱷᱟ ᱜᱚᱢᱠᱮ ᱟᱹᱞᱤᱧ ᱡᱟᱦᱟᱸᱞᱤᱧ ᱠᱩᱞᱤᱭᱮᱫ ᱵᱤᱱᱟ, ᱢᱟᱱᱮ ᱟᱞᱮ ᱢᱟ ᱱᱚᱱᱛᱮ ᱢᱟᱱᱮ ᱡᱟᱦᱟᱸ ᱞᱮᱠᱟ ᱟᱨᱞᱤᱧ ᱫᱤᱥᱟᱹᱭ ᱫᱟ,
ᱦᱩᱸ᱾
ᱯᱚᱨᱤᱵᱮᱥ ᱛᱮ ᱢᱟᱱᱮ ᱡᱮᱢᱚᱱ ᱠᱤ ᱪᱟᱛᱚᱢ ᱟᱲᱟᱜ,
ᱦᱩᱸ᱾
ᱚᱱᱟ ᱠᱚᱫᱤᱧ ᱡᱚᱢ ᱵᱟᱲᱟ
ᱦᱚᱸ ᱪᱟᱛᱚᱢ ᱟᱲᱟᱜ ᱠᱚᱫᱚ ᱡᱚᱢ ᱵᱟᱲᱟ ᱠᱟᱜ ᱜᱮᱭᱟᱞᱤᱧ ᱦᱮᱸ᱾
ᱚᱝᱠᱟ ᱢᱟ ᱟᱹᱰᱤ ᱱᱟᱱᱟ ᱦᱩᱱᱟᱹᱨ ᱟᱲᱟᱜ ᱠᱚᱢᱟ ᱢᱮᱱᱟᱜ ᱜᱮᱭᱟ ᱡᱮᱢᱚᱱ ᱠᱤ ᱯᱷᱩᱴ ᱟᱲᱟᱜ ᱠᱚ ᱢᱮᱛᱟᱜ ᱠᱟᱱᱟ ᱚᱱᱟ ᱠᱚᱦᱚᱸ ᱡᱚᱢ ᱵᱟᱲᱟ ᱦᱩᱭ ᱠᱟᱱᱟ?
ᱯᱷᱩᱴ ᱟᱲᱟᱜ?
ᱦᱳᱭ᱾
ᱯᱷᱩᱴ ᱟᱲᱟᱜ ᱫᱚ ᱟ ᱵᱟᱹᱞᱤᱧ ᱟᱡᱸᱡᱚᱢ ᱠᱟᱜᱼᱟ ᱮᱠᱪᱩᱞᱤ ᱢᱟᱱᱮ ᱟᱞᱤᱧ ᱟᱞᱮᱥᱮᱜ ᱫᱚ ᱦᱟᱸᱜ ᱥᱮᱨᱚᱠᱚᱢ ᱵᱟᱹᱞᱤᱧ ᱟᱸᱡᱚᱢ ᱠᱟᱜᱼᱟ ᱱᱚᱛᱮ ᱫᱚ ᱦᱟᱸ ᱦᱚᱛᱮ ᱯᱟᱨᱮ ᱟᱹᱞᱤᱧ ᱦᱚᱸ ᱵᱞᱤᱧ ᱟᱸᱡᱚᱢ ᱠᱟᱜᱼᱟ᱾ ᱦᱟᱯᱲᱟᱢ ᱠᱚᱠᱚ ᱵᱟᱟᱭᱟ ᱡᱩᱫᱤ ᱦᱚᱸ ᱛᱚ ᱟᱹᱞᱤᱧ ᱟᱹᱞᱤᱧ ᱠᱚᱫᱚ ᱛᱚᱢ ᱟᱲᱟᱜ ᱚᱱᱟ ᱠᱚᱫᱚ ᱡᱚᱢ ᱦᱚᱸ ᱡᱚᱢ ᱦᱩᱭ ᱠᱟᱱᱟ ᱟᱨ ᱟᱛᱩ ᱨᱮᱱ ᱦᱚᱲ ᱠᱚᱠᱚ ᱠᱤᱪᱷᱩ ᱫᱚᱠᱚ ᱨᱚᱦᱚᱭ ᱠᱟᱜᱼᱟ, ᱚᱱᱟ ᱢᱟᱱᱮ ᱪᱟᱥ ᱞᱮᱠᱟ ᱪᱟᱥ ᱠᱟᱜᱼᱟ ᱠᱚ ᱪᱟᱛᱚᱢ ᱟᱲᱟᱜ᱾ ᱢᱤᱫᱴᱟᱝ ᱯᱩᱠᱷᱨᱤ ᱞᱮᱠᱟ ᱟᱹᱰᱤ ᱢᱟᱲᱟᱝ ᱛᱮ ᱚᱱᱟ ᱠᱚ ᱨᱚᱦᱚᱭ ᱠᱟᱜ ᱟᱠᱤᱱ ᱟᱫᱚ ᱚᱱᱟ ᱠᱚ ᱡᱚᱢ ᱵᱟᱲᱟ ᱦᱩᱭ ᱠᱟᱱᱟ, ᱠᱤᱱᱛᱩ ᱚᱱᱟ ᱯᱩᱸᱰ ᱟᱲᱟᱜ ᱵᱤᱱ ᱞᱟᱹᱭᱠᱮᱜᱼᱟ ᱛᱚ ᱚᱱᱟ ᱨᱮᱱᱟᱜ ᱧᱩᱛᱩᱢ ᱚᱱᱟ ᱫᱚ ᱵᱟᱞᱤᱧ ᱟᱸᱡᱚᱢ ᱠᱟᱜᱼᱟ ᱦᱟᱸᱜ᱾
ᱟᱢ ᱫᱚ ᱟᱪᱪᱷᱟ ᱜᱚᱝᱠᱮ ᱚᱱᱟ ᱢᱟ ᱴᱷᱤᱠ ᱜᱤᱭᱟ ᱛᱟᱦᱚᱞᱮ ᱜᱚᱝᱠᱮ ᱡᱮᱢᱚᱱ ᱠᱤ ᱟᱵᱚ ᱚᱲᱟᱜ ᱵᱟᱲᱜᱮ ᱨᱮᱱᱟᱜ ᱡᱮᱨᱚᱠᱚᱢ ᱵᱚᱱ ᱨᱚᱦᱚᱭ ᱵᱟᱲᱟᱭ ᱜᱮᱭᱟ ᱮᱢᱚᱱ ᱠᱤ ᱯᱩᱨᱟᱹᱭ ᱟᱲᱟᱜ ᱦᱚᱛᱚᱫ ᱟᱲᱟᱜ, ᱠᱚᱸᱰᱷᱟ ᱟᱲᱟᱜ ᱚᱝᱠᱟ ᱞᱮᱠᱟᱛᱮ ᱡᱚᱢ ᱞᱟᱹᱜᱤᱫ ᱛᱮ ᱟᱵᱚ ᱱᱤᱡᱮ ᱚᱱᱠᱟ ᱵᱚᱱ ᱨᱚᱦᱚᱭ ᱫᱟᱲᱮ ᱠᱟᱣᱫᱟ?
ᱦᱚᱸ ᱚᱱᱟ ᱠᱚᱫᱚ ᱨᱚᱦᱚᱭ ᱦᱳᱭ ᱠᱟᱱᱟ ᱱᱤᱡᱮ ᱛᱮᱜᱮ ᱠᱚᱦᱚᱱᱫᱟ ᱠᱚᱦᱚᱸᱱᱰᱟ ᱟᱲᱟᱜ ᱦᱚᱸ ᱨᱚᱦᱚᱭ ᱪᱟᱜ ᱟᱞᱮ ᱱᱮᱥ ᱜᱮᱞᱮ ᱨᱚᱦᱚᱭ ᱞᱮᱜᱼᱟ ᱠᱚᱦᱚᱸᱰᱟ ᱦᱚᱸ ᱡᱚ ᱞᱮᱱᱟ ᱠᱚᱦᱚᱸᱰᱟ ᱦᱚᱸ ᱵᱮᱥ ᱵᱷᱟᱜᱤ ᱜᱮ ᱡᱚ ᱞᱮᱱᱟ ᱱᱤᱭᱮᱫᱷᱟᱣ ᱫᱚ ᱫᱚᱥ ᱵᱟᱨᱚᱴᱤ ᱡᱚᱢ ᱡᱚ ᱞᱮᱱᱟ, ᱟᱨ ᱟᱲᱟᱜ ᱦᱚᱸ ᱵᱷᱟᱜᱤ ᱟᱲᱟᱜ ᱞᱮᱱᱟ ᱫᱟᱞᱟᱭ ᱫᱟᱞᱟᱭ᱾
ᱚᱸ᱾ ᱟᱪᱪᱷᱟ ᱜᱚᱝᱠᱮ ᱚᱱᱟ ᱢᱟ ᱴᱷᱤᱠ ᱜᱮᱭᱟ, ᱛᱟᱦᱟᱞᱮ ᱪᱮᱜ ᱞᱮᱠᱟᱞᱤᱧ ᱟᱸᱡᱚᱢ ᱞᱮᱠᱟᱱᱟᱜ ᱡᱤᱱᱤᱥ ᱞᱤᱧ ᱢᱮᱛᱟᱵᱤᱱ ᱠᱟᱱᱟ ᱟᱪᱪᱷᱟ ᱜᱚᱝ ᱠᱮ ᱚᱱᱟ ᱟᱲᱟᱜ ᱠᱚ ᱡᱟᱦᱟᱸᱱᱟᱜ ᱟᱠᱷᱨᱤᱧ ᱫᱤᱠ ᱫᱤᱭᱮ ᱵᱟᱵᱚᱱ ᱪᱮᱥᱴᱟ ᱵᱟᱲᱟ ᱠᱟᱫᱟ?
ᱟᱠᱷᱨᱤᱧ ᱫᱤᱠ ᱛᱤᱜᱮ ᱫᱚ ᱵᱟᱝᱟ ᱵᱟᱝ ᱪᱮᱥᱴᱟ ᱦᱳᱭ ᱠᱟᱱᱟ ᱚᱲᱟᱜ ᱠᱚᱨᱮ ᱜᱮ ᱡᱚᱢ ᱵᱟᱲᱟ ᱦᱩᱭ ᱠᱟᱱᱟ ᱟᱨᱠᱤ᱾ ᱡᱚᱢ ᱞᱟᱹᱜᱤᱫ ᱜᱮ ᱨᱚᱦᱚᱭ ᱵᱟᱲᱟ ᱦᱩᱭ ᱞᱮᱱᱟ ᱟᱠᱷᱨᱤᱧ ᱠᱚᱫᱚ ᱵᱟᱝ ᱟᱠᱷᱨᱤᱧ ᱦᱩᱭ ᱠᱟᱱᱟ᱾ ᱟᱨᱦᱚ ᱢᱤᱫᱴᱟᱝ ᱫᱟᱨᱮ ᱚᱱᱟ ᱢᱩᱱᱜᱚ ᱢᱩᱱᱜᱚ ᱫᱟᱨᱮ ᱫᱚᱵᱤᱧ ᱟᱸᱡᱚᱢ ᱠᱟᱜᱼᱟ ᱛᱚ? ᱢᱩᱱᱜᱟᱹᱟᱲᱟᱜ ᱟᱸ ᱢᱩᱱᱜᱟᱹ ᱟᱲᱟᱜ ᱚᱱᱟ ᱚᱱᱟ ᱦᱚᱸ ᱢᱮᱱᱟᱜ ᱜᱮᱭᱟ ᱵᱟᱲᱜᱮ ᱨᱮᱫᱚ ᱚᱱᱟ ᱦᱚᱸ ᱡᱚᱢ ᱵᱟᱲᱟ ᱦᱩᱭᱩᱜ ᱜᱤᱭᱟ ᱚᱱᱟ ᱦᱚᱸ ᱢᱚᱴᱟ ᱢᱚᱢᱤ ᱥᱮᱛᱟᱜ ᱵᱮᱲᱟ ᱵᱷᱟᱡᱤ ᱵᱟᱲᱟ᱾
ᱦᱮᱸ ᱚᱱᱟ ᱢᱟ ᱟᱹᱰᱤ ᱩᱯᱚᱠᱟᱨᱤᱛᱟ ᱟᱲᱟᱜ ᱠᱟᱱ ᱛᱟᱵᱚᱱᱟ᱾
ᱚᱱᱟ ᱦᱚᱭ ᱦᱚᱭ᱾
ᱟᱪᱪᱷᱟ ᱜᱚᱢᱠᱮ ᱛᱟᱦᱚᱞᱮ ᱪᱮᱜᱞᱮᱠᱟ ᱟᱨᱠᱤ ᱢᱩᱱᱜᱟᱹ ᱠᱚ ᱡᱚ ᱵᱟᱲᱟᱜ ᱜᱮᱭᱟ ᱥᱮ ᱪᱮᱜᱞᱮᱠᱟ?
ᱦᱳᱭ ᱢᱩᱱᱜᱟᱹ ᱫᱚ ᱚᱱᱮ ᱢᱩᱱᱜᱟᱹ ᱚᱱᱟ ᱢᱩᱱᱜᱟᱹ ᱰᱟᱴᱟ ᱠᱚ ᱦᱳᱭᱳᱜ ᱜᱤᱭᱟ ᱛᱟ ᱯᱟᱨᱵ ᱢᱩᱱᱜᱟ. ᱟᱲᱟᱜ ᱦᱚᱸ ᱦᱩᱭᱩᱜ ᱜᱮᱭᱟ᱾
ᱟᱪᱪᱷᱟ ᱜᱚᱝᱠᱮ ᱚᱱᱟ ᱢᱟ ᱟᱹᱰᱤ ᱱᱟᱯᱟᱭ ᱠᱟᱛᱷᱟ ᱦᱮᱸ ᱦᱳᱭ᱾
ᱟᱫᱚ ᱱᱮᱛᱟᱨ ᱢᱟ ᱚᱱᱟ ᱠᱷᱟᱰᱟ ᱢᱟ ᱵᱟᱝ ᱦᱳᱭᱳᱜ ᱜᱮᱭᱟ ᱚᱱᱟ ᱡᱚ ᱴᱟᱜ ᱜᱮ ᱥᱟᱠᱟᱢ ᱜᱮ ᱢᱮᱱᱟᱜᱼᱟ ᱱᱤᱭᱟᱹ ᱥᱳᱢᱚᱭ ᱢᱟ᱾ ᱥᱟᱠᱟᱢ ᱜᱮᱛᱚ ᱱᱤᱭᱟᱹ ᱥᱚᱢᱚᱭ ᱦᱳᱭᱳᱜ᱾
ᱦᱳᱭ ᱟᱪᱪᱷᱟ ᱛᱚᱵᱮ ᱜᱚᱝᱠᱮ ᱛᱟᱦᱟᱞᱮ ᱡᱮᱨᱚᱠᱚᱢ ᱠᱤ ᱥᱳᱵ ᱡᱤ ᱠᱚ ᱫᱤᱠ ᱫᱤᱭᱮ ᱢᱟᱱᱮ ᱫᱟᱨᱮ ᱡᱤᱱᱤᱥ᱾ ᱫᱟᱨᱮ ᱨᱮ ᱡᱟᱦᱟᱸ ᱦᱟᱨᱟ ᱠᱟᱛᱮᱫ ᱵᱚᱱ ᱡᱚᱢᱟ ᱚᱱᱠᱟᱱ ᱡᱤᱱᱤᱥ ᱢᱮᱱᱟᱜ ᱟᱠᱟᱜᱼᱟ ᱢᱟᱱᱮ ᱠᱟᱭᱨᱟ ᱞᱮᱠᱟ?
ᱟᱪᱪᱷᱟ ᱦᱮᱸ᱾ ᱛᱚᱵᱮ ᱚᱱᱠᱟᱱ ᱡᱤᱱᱤᱥ ᱫᱚ ᱢᱟᱱᱮ ᱦᱟᱨᱟ ᱠᱟᱛᱮᱜ ᱵᱤᱱ ᱞᱟᱹᱭ ᱦᱚᱪᱚᱭᱮᱜ-ᱟ ᱛᱚ ᱟᱞᱮᱥᱮᱫ ᱫᱚ ᱢᱮᱱᱟᱜᱼᱟ ᱚᱱᱟ ᱯᱤᱭᱟᱨᱟ ᱫᱟᱨᱮ ᱠᱚ ᱢᱮᱱᱟᱜᱼᱟ ᱠᱤᱪᱷᱩ ᱯᱤᱭᱟᱨᱟ ᱫᱟᱨᱮ ᱦᱚᱸ
ᱚ
ᱯᱤᱭᱟᱨᱟ ᱫᱟᱨᱮ ᱟᱨ ᱱᱮᱛᱟᱨ ᱢᱟ ᱩᱞ ᱫᱟᱨᱮ ᱫᱚ ᱛᱟᱦᱮᱸ ᱠᱟᱱᱟ ᱱᱮᱛᱟᱨ ᱢᱟ ᱵᱟᱝ ᱡᱚᱜ ᱜᱮ ᱩᱞ᱾ ᱩᱞ ᱥᱚᱢᱚᱭ ᱢᱟ ᱯᱟᱨᱚᱢ ᱟᱠᱟᱱᱟ ᱩᱞ ᱨᱮᱱᱟᱜ ᱚᱠᱟ ᱥᱤᱡᱤᱱ ᱴᱟᱜ ᱦᱩᱭᱩᱜ ᱜᱮᱭᱟ᱾ ᱛᱚ ᱱᱤᱭᱟᱹ ᱥᱚᱢᱚᱭ ᱴᱟᱜ ᱟᱞᱮᱭᱟᱜ ᱯᱮᱭᱟᱨᱟ ᱫᱟᱨᱮ ᱢᱤᱫᱴᱟᱝ ᱢᱮᱱᱟᱜ ᱛᱟᱞᱮᱭᱟ ᱛᱚ ᱯᱮᱭᱟᱨᱟ ᱵᱷᱟᱜᱤ ᱜᱤ ᱡᱚᱜ ᱜᱮᱭᱟ᱾ ᱟᱨ ᱢᱤᱫᱴᱟᱝ ᱫᱟᱨᱮ ᱡᱟᱦᱟᱸᱴᱟᱜ ᱫᱚ ᱦᱩᱭᱩᱜ ᱠᱟᱱᱟ ᱚᱱᱟ ᱫᱚ ᱟᱞᱮ ᱵᱟᱞᱮ ᱵᱟᱞᱮ ᱨᱚᱦᱚᱭ ᱠᱟᱜ -ᱟ᱾ ᱠᱤᱱᱛᱩ ᱚᱲᱟᱜ ᱠᱷᱚᱱᱟᱜ ᱜᱮ ᱫᱟᱨᱮ ᱠᱟᱱᱟ ᱚᱱᱟ ᱫᱚ ᱦᱳᱭᱳᱜ ᱠᱟᱱᱟ ᱢᱟᱫᱟᱨᱜᱚᱢ ᱟᱸᱡᱚᱢ ᱵᱟᱲᱟ ᱟᱠᱟᱜᱵᱤᱱ ᱢᱟᱫᱟᱨᱠᱚᱢ ᱫᱟᱨᱮ?
ᱦᱮᱸ ᱦᱮᱸ
ᱦᱚᱸ ᱚᱱᱟ ᱫᱟᱨᱮᱴᱟᱜ ᱦᱚᱸ ᱢᱚᱴᱟᱢᱩᱴᱤ ᱵᱷᱟᱜᱤ ᱜᱮ ᱩᱯᱚᱠᱟᱨ ᱧᱚᱜ ᱜᱮᱭᱟ᱾
ᱩᱸ ᱚᱱᱟᱢᱟ ᱟᱹᱰᱤ ᱱᱟᱯᱟᱼᱼ